ᱦᱮᱞᱳ, ᱦᱩᱸ ᱡᱚᱦᱟᱨ ᱜᱮ᱾
ᱦᱮᱸ, ᱡᱚᱦᱟᱨ ᱜᱮ ᱜᱚᱝᱠᱮ ᱡᱚᱦᱟᱨ ᱜᱮ᱾
ᱦᱳᱭ, ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ?
ᱚ
ᱜᱚᱝᱠᱮ ᱟᱢᱜᱮ ᱪᱮᱫ ᱞᱮᱠᱟ ᱢᱮᱱᱟᱜ ᱟᱠᱟᱫ ᱢᱮᱭᱟ?
ᱦᱳᱭ ᱤᱧᱦᱚᱸ ᱱᱟᱯᱟᱭ ᱜᱮ᱾
ᱚᱸ
ᱫᱷᱮᱴ ᱪᱤ ᱠᱩ ᱪᱤ ᱠᱚᱢ ᱪᱮᱠᱟ ᱵᱟᱲᱟᱭ ᱫᱟ ᱾
ᱳᱭ ᱜᱚᱝᱠᱮ ᱦᱚᱜ ᱚᱭ ᱚᱲᱟᱜ ᱠᱚᱨᱮ ᱜᱮ ᱮᱠᱷᱚᱱ ᱫᱚ ᱾ ᱪᱮᱫ ᱦᱚᱸ ᱪᱤᱠᱟᱹ ᱵᱟᱝ ᱦᱳᱭᱳᱜ ᱠᱟᱱᱟ ᱮᱠᱷᱚᱱ ᱫᱚ ᱠᱟᱹᱢᱤ ᱠᱟᱡ ᱠᱚᱫᱚ ᱵᱟᱹᱱᱩᱜ ᱟᱠᱟᱜᱼᱟ᱾
ᱚ
ᱟᱫᱚ ᱜᱚᱝᱠᱮ ᱟᱢᱜᱮ ᱪᱮᱠ ᱠᱚᱢ ᱪᱤᱠᱟᱹ ᱵᱟᱲᱟᱭ ᱮᱜᱼᱟ?
ᱤᱧ ᱦᱚᱸ ᱚᱱᱠᱟ ᱜᱮ ᱚᱲᱟᱜ ᱠᱚᱨᱮ ᱜᱮ᱾
ᱚᱸ
ᱦᱩᱸ
ᱟᱫᱚ ᱜᱚᱝᱠᱮ ᱠᱟᱹᱢᱤ ᱠᱟᱡ ᱠᱚ ᱫᱚ ᱵᱟᱹᱱᱩᱜᱼᱟ ᱮᱠᱷᱚᱱ ᱫᱚ ᱛᱟᱦᱚᱞᱮ?
ᱱᱤᱛᱚᱜ ᱫᱚ ᱦᱟᱸᱜ ᱵᱟᱹᱱᱩᱜ ᱦᱟᱛᱟᱲ ᱠᱟᱫᱟ ᱾ ᱚᱱᱠᱟ ᱫᱚ ᱠᱟᱹᱢᱤ ᱞᱮᱠᱟᱱᱟᱜ ᱫᱚ ᱢᱮᱱᱟᱜ ᱫᱚ ᱢᱮᱱᱟᱜᱼᱟ ᱚᱱᱠᱟ ᱦᱟᱞᱠᱟ᱾ ᱚᱱᱟ ᱠᱟᱹᱴᱤᱡ ᱠᱟᱹᱴᱤᱡᱼᱟ ᱠᱚᱫᱚ ᱚᱱᱟ ᱫᱚ ᱵᱟᱝ ᱞᱟᱹᱭ ᱵᱟᱝ ᱜᱟᱱᱚᱜ ᱠᱟᱱᱟ᱾ ᱞᱟᱹᱴᱷᱩᱣᱟᱜ ᱠᱚᱫᱚ ᱵᱟᱹᱱᱩᱜᱼᱟ ᱚᱱᱠᱟ ᱫᱚ, ᱟᱯᱮ ᱥᱮᱫ᱾
ᱟᱞᱮ ᱥᱮᱫ ᱦᱚᱸ ᱮᱠᱷᱚᱱ ᱫᱚ ᱠᱟᱹᱢᱤ ᱠᱚᱫᱚ ᱵᱟᱹᱱᱩᱜᱼᱟ᱾ ᱦᱳᱲᱳ ᱠᱚᱦᱚᱸ ᱟᱫᱚ ᱫᱟᱜ ᱠᱚᱫᱚ ᱵᱟᱝ ᱞᱟᱜᱟᱣ ᱠᱟᱱ ᱜᱮᱭᱟ᱾
ᱚᱸ
ᱚᱱᱟ ᱠᱚᱫᱚ ᱨᱚᱦᱚᱭ ᱴᱚᱦᱚᱭ ᱠᱚᱫᱚ ᱟᱫᱚ ᱵᱟᱭ ᱜᱟᱱᱚᱜ ᱠᱟᱱᱟ᱾ ᱮᱭ ᱠᱟᱨᱚᱱ ᱛᱮ ᱟᱫᱚ ᱮᱠᱷᱚᱱ ᱫᱚ ᱚᱲᱟᱜ ᱠᱚᱨᱮ ᱜᱮ ᱢᱮᱱᱟᱜ ᱟᱠᱟᱫ ᱞᱮᱭᱟ᱾
ᱚ
ᱟᱫᱚ ᱛᱤᱥ ᱮᱸ ᱦᱩᱲᱩ ᱠᱚ ᱫᱟᱜ ᱠᱚ ᱞᱟᱜᱟᱜᱼᱟ᱾ ᱥᱮᱨᱢᱟ ᱡᱟᱹᱲᱤ ᱛᱤᱥᱮ ᱡᱟᱹᱲᱤᱭᱟᱭ ᱛᱟᱨᱯᱚᱨᱮ ᱱᱟ ᱦᱩᱲᱩ ᱨᱚᱦᱚᱭ ᱠᱚ ᱦᱳᱭᱛᱚ ᱜᱟᱱᱚᱜᱼᱟ᱾
ᱦᱳᱭ ᱦᱳᱭ᱾ ᱫᱤᱭᱮ ᱟᱨ ᱪᱤᱫ ᱠᱚ ᱯᱮ ᱠᱟᱹᱢᱤ ᱵᱟᱲᱟᱭᱟ᱾
ᱠᱟᱹᱢᱤ ᱫᱚ ᱜᱚᱝᱠᱮ ᱟᱹᱞᱤᱧ ᱫᱚ ᱪᱮᱫ ᱦᱚᱸ ᱵᱟᱹᱞᱤᱧ ᱠᱟᱹᱢᱤ ᱵᱟᱲᱟᱭ ᱜᱮᱭᱟ᱾
ᱦᱮᱸ ᱛᱟᱦᱞᱮ
ᱚᱲᱟᱜ ᱠᱚᱨᱮᱜᱮ ᱠᱟᱹᱢᱤ ᱵᱟᱲᱟ ᱠᱚᱫᱚ ᱦᱩᱭᱩᱜ ᱜᱮᱭᱟ ᱟᱫᱚ ᱚᱱᱱᱟᱱᱚ ᱠᱟᱹᱢᱤ ᱠᱚᱫᱚ ᱵᱟᱹᱞᱤᱧ ᱠᱟᱹᱢᱤ ᱜᱮᱭᱟ ᱚᱲᱟᱜ ᱠᱚᱨᱮᱱᱟᱜ ᱜᱮ ᱟᱨ ᱴᱩᱠ ᱴᱟᱠ ᱡᱟᱦᱟᱸ ᱥᱮ ᱵᱟᱭᱨᱮ ᱠᱚᱨᱮ ᱡᱟᱦᱟᱸ ᱥᱤᱡᱤᱱ ᱨᱮ ᱡᱟᱦᱟᱸ ᱠᱟᱹᱢᱤ ᱠᱚ ᱧᱟᱢᱚᱜ-ᱟ ᱚᱱᱟ ᱠᱚᱜᱮ ᱠᱟᱹᱢᱤ ᱵᱟᱲᱟ ᱦᱩᱭᱩᱜ-ᱟ
ᱚ ᱱᱟᱯᱟᱭ ᱠᱟᱛᱷᱟ
ᱦᱩᱸ ᱟᱫᱚ ᱜᱚᱢᱠᱮ ᱟᱹᱵᱤᱱ ᱫᱚ ᱡᱟᱦᱟᱱᱟᱜ ᱵᱤᱱ ᱠᱟᱹᱢᱤ ᱜᱮᱭᱟ ᱥᱮ ᱪᱮᱫ ᱞᱮᱠᱟ
ᱟᱞᱤᱧ ᱦᱚᱸ ᱱᱚᱝᱠᱟ ᱠᱟᱹᱢᱤ ᱠᱚᱫᱚ ᱵᱟᱝ ᱱᱚᱣᱟ ᱚᱞᱚᱜ-ᱯᱟᱲᱦᱟᱣ ᱠᱚ ᱪᱟᱹᱞᱩᱜ ᱠᱟᱱᱟ
ᱦᱩᱸ ᱚᱞᱚᱜ ᱵᱟᱰᱷᱟᱜ ᱞᱟᱹᱭᱤᱱ ᱨᱮᱜᱮ ᱢᱮᱱᱟᱜ ᱟᱠᱟᱫ ᱵᱤᱱᱟ ᱜᱚᱝᱠᱮ
ᱦᱚᱭ ᱦᱚᱭ
ᱟᱫᱚ ᱚᱞᱚᱜ ᱯᱟᱲᱦᱟᱣ ᱫᱚ ᱢᱟᱱᱮ ᱚᱠᱟ ᱞᱟᱹᱭᱤᱱ ᱛᱮᱵᱤᱱ ᱯᱟᱲᱦᱟᱜ ᱠᱟᱱᱟ ᱜᱚᱢᱠᱮ ᱟᱵᱚ ᱥᱟᱱ ᱥᱟᱱᱛᱟᱞᱤ ᱢᱤᱰᱤᱭᱟᱢ ᱥᱮ ᱵᱟᱝᱞᱟ ᱢᱤᱰᱤᱭᱟᱢ ᱥᱮ ᱪᱮᱫ ᱞᱮᱠᱟ?
ᱦᱳᱭ ᱥᱟᱱᱛᱟᱞᱤ ᱢᱤᱰᱤᱭᱟᱢ ᱛᱮᱜᱮ ᱯᱟᱲᱦᱟᱣ ᱦᱳᱭᱳᱜ ᱠᱟᱱᱟ᱾
ᱟᱪᱪᱷᱟ
ᱦᱚᱭ
ᱥᱟᱱᱛᱟᱞᱤ ᱢᱤᱰᱤᱭᱟᱢ ᱛᱮᱜᱮ ᱛᱟᱦᱞᱮ ᱵᱤᱱ ᱯᱟᱲᱦᱟᱜ ᱠᱟᱱᱟ ᱵᱟᱝ
ᱚᱦ-ᱦᱚᱭ
ᱛᱟᱦᱞᱮ ᱟᱵᱚ ᱥᱟᱱᱛᱟᱞᱤ ᱢᱤᱰᱤᱭᱟᱢ ᱛᱮ ᱡᱟᱦᱟᱸ ᱵᱤᱱ ᱯᱟᱲᱦᱟᱜ ᱠᱟᱱᱟ ᱛᱟᱦᱞᱮ ᱟᱹᱵᱤᱱ ᱫᱚ ᱠᱚᱢ ᱵᱤᱥᱤ ᱚᱱᱮ ᱪᱮᱫ ᱞᱮᱠᱟ ᱵᱤᱱ ᱵᱩᱡᱷᱟᱹᱣ ᱮᱫᱟ ᱥᱟᱱᱛᱟᱞᱤ ᱢᱤᱰᱤᱭᱟᱢ ᱛᱮ ᱯᱟᱲᱦᱟᱣ ᱠᱟᱛᱮᱫ
ᱦᱮᱸ ᱱᱟᱯᱟᱭ ᱜᱮ ᱵᱩᱡᱷᱟᱹᱜ-ᱟ ᱫᱤᱭᱮ ᱯᱚᱨ ᱨᱟᱹᱥᱠᱟᱹ ᱜᱚᱨᱚᱵᱽ ᱡᱚᱛᱚ ᱜᱮᱢ ᱵᱩᱡᱟ ᱟᱢᱟᱜ ᱯᱟᱹᱨᱥᱤ ᱛᱮᱢ ᱚᱞᱚᱜ ᱯᱟᱲᱦᱟᱣᱟ ᱟᱢ ᱪᱮᱫ ᱞᱮᱠᱟᱢ ᱵᱩᱡᱟ ᱱᱟᱯᱟᱭ ᱜᱮ ᱵᱩᱡᱩᱜ-ᱟ ᱥᱮ
ᱮᱠᱫᱚᱢ-ᱮᱠᱫᱚᱢ
ᱦᱚᱭ ᱱᱟᱯᱟᱭ ᱜᱮ ᱡᱟᱦᱟᱱᱟᱜ ᱠᱚ ᱵᱩᱡᱷᱟᱹᱣ ᱨᱮᱦᱚᱸ ᱡᱚᱞᱫᱤᱢ ᱵᱩᱡᱟ ᱵᱩᱡᱷᱟᱹᱣ ᱧᱟᱢᱟ ᱥᱮ ᱟᱢ ᱦᱚᱢ ᱵᱩᱡᱷᱟᱹᱣ ᱚᱪᱚ ᱫᱟᱲᱮ ᱟᱠᱚᱣᱟ ᱡᱟᱦᱟᱱᱟᱜ ᱠᱟᱛᱷᱟ ᱠᱚ ᱟᱢᱟᱜ ᱯᱟᱥ
ᱮᱠ ᱫᱚᱢ
ᱦᱚᱸ
ᱫᱤᱭᱮᱹ ᱛᱟᱦᱞᱮ ᱟᱯᱮᱥᱮᱫ ᱫᱚ ᱢᱮᱱᱟᱜ ᱠᱟᱜ-ᱟ ᱥᱮ ᱵᱟᱝ ᱚᱠᱟ ᱥᱟᱱᱛᱟᱞᱤ ᱢᱤᱰᱤᱭᱟᱹᱞᱢ ᱤᱭᱟᱹ ᱠᱚ
ᱦᱚᱭ ᱜᱚᱢᱠᱮ ᱥᱟᱱ ᱥᱟᱱᱛᱟᱞᱤ ᱢᱤᱰᱤᱭᱟᱢ ᱠᱚᱫᱚ ᱢᱮᱱᱟᱜ ᱠᱚᱜ ᱜᱮᱭᱟ ᱥᱩᱨ-ᱥᱩᱯᱩᱨ ᱨᱮᱜᱮ ᱢᱮᱱᱟᱜ-ᱟ ᱟᱫᱚ
ᱦᱮᱸ
ᱜᱤᱫᱽᱨᱟᱹ ᱠᱚᱦᱚᱸ ᱠᱚ ᱯᱟᱲᱦᱟᱣ ᱫᱚᱠᱚ ᱯᱟᱲᱦᱟᱜ ᱠᱟᱱ ᱜᱮᱭᱟ ᱥᱟᱱᱛᱟᱞᱤ ᱢᱤᱰᱤᱭᱟᱢ ᱨᱮ ᱦᱚᱥᱴᱮᱞ ᱦᱚᱸ ᱢᱮᱱᱟᱜ-ᱟ ᱦᱚᱥᱴᱮᱞ ᱪᱟᱹᱞᱩ ᱦᱚᱥᱴᱮᱞ ᱢᱮᱱᱟᱜᱼᱟ ᱥᱟᱱᱛᱟᱞᱤ ᱢᱤᱰᱤᱭᱟᱹᱢ ᱨᱮᱱᱟᱜ ᱨᱮᱦᱚᱸ ᱪᱮᱫ ᱞᱮᱠᱟᱨᱮ ᱜᱤᱫᱽᱨᱟᱹ ᱠᱚ ᱠᱚᱢ-ᱵᱤᱥᱤ ᱚᱸᱰᱮ ᱛᱟᱦᱮᱸ ᱠᱟᱛᱮ ᱠᱚ ᱯᱟᱲᱦᱟᱜ ᱠᱟᱱ ᱜᱮᱭᱟ ᱟᱨ ᱱᱚᱣᱟ ᱥᱩᱨ-ᱥᱩᱯᱩᱨ ᱠᱚᱨᱮᱱ ᱦᱚᱸ ᱪᱟᱞᱟᱣ ᱠᱟᱛᱮᱜ ᱠᱚ ᱯᱟᱲᱦᱟᱜ ᱠᱟᱱ ᱜᱮᱭᱟ ᱫᱚ ᱵᱟᱝ
ᱦᱚᱸᱜ-ᱚᱸ ᱛᱟᱦᱚᱞᱮ ᱟᱯᱮ ᱫᱚ ᱚᱠᱟ ᱥᱮᱫ ᱫᱤᱥᱚᱢ
ᱜᱚᱢᱠᱮ ᱫᱤᱥᱚᱢ ᱠᱚᱫᱚ ᱵᱟᱝ ᱞᱟᱹᱭ ᱞᱮᱠᱷᱟᱱ ᱜᱮ ᱵᱷᱟᱹᱜᱤᱜ-ᱟ
ᱦᱮᱸ ᱛᱚ ᱚᱱᱟ ᱫᱚ ᱚᱱᱟ ᱫᱚ ᱵᱟᱝ ᱠᱟᱱᱟ ᱡᱮ ᱞᱟᱹᱭ ᱫᱚ ᱟᱢᱟᱜ ᱯᱩᱨᱟᱹ ᱟᱢᱟᱜ ᱯᱩᱨᱟᱹ ᱮᱠᱪᱩᱞᱤ ᱫᱚ ᱰᱤᱴᱮᱞᱥ ᱫᱚ ᱞᱟᱹᱭ ᱫᱚ ᱠᱩᱞᱤ ᱫᱚ ᱵᱟᱝ ᱵᱟᱝ ᱠᱩᱞᱤ ᱦᱩᱭᱩᱜ ᱠᱟᱱᱟ ᱡᱩᱫᱤᱢ ᱞᱟᱹᱭ ᱠᱷᱟᱱ ᱟᱢ ᱵᱟᱢ ᱞᱟᱹᱭ ᱠᱷᱟᱱ ᱚᱱᱟ ᱦᱚᱸ ᱱᱟᱯᱟᱭ ᱜᱮᱭᱟ
ᱟᱪᱷᱟ-ᱟᱪᱷᱟ ᱫᱤᱥᱚᱢ ᱫᱚ ᱦᱩᱭᱩᱜ ᱠᱟᱱᱟ ᱵᱮᱝᱜᱚᱞ ᱫᱤᱥᱚᱢ ᱥᱮᱫ ᱜᱚᱝᱠᱮ ᱟᱞᱮ ᱫᱚ
ᱟᱻ ᱦᱚᱭ ᱦᱚᱭ
ᱟᱨ ᱜᱚᱢᱠᱮ ᱟᱯᱮ ᱫᱚ ᱛᱟᱦᱞᱮ ᱚᱠᱟ ᱫᱤᱥᱚᱢ ᱫᱚ
ᱟᱞᱮ ᱦᱚᱸ ᱵᱮᱝᱜᱚᱞ ᱵᱮᱝᱜᱚᱞ ᱵᱟᱠᱩᱲᱟ
ᱟᱪᱪᱷᱟ ᱟᱪᱪᱷᱟ
ᱦᱚᱭ
ᱦᱚᱭ ᱜᱚᱢᱠᱮ ᱟᱯᱮ ᱥᱮᱫ ᱫᱚ ᱵᱟᱸᱠᱩᱲᱟ ᱥᱮᱫ ᱫᱚ ᱠᱚᱢ-ᱵᱤᱥᱤ ᱥᱚᱵᱽᱡᱤ ᱪᱟᱥ ᱠᱚᱫᱚ ᱵᱷᱟᱜᱮ ᱜᱮ ᱦᱩᱭᱩᱜ-ᱟ ᱡᱮ ᱢᱟ ᱠᱚᱢ ᱵᱤᱥᱤ ᱡᱟᱦᱟᱸ ᱠᱷᱚᱵᱚᱨ᱾ ᱵᱟᱲᱟᱭ ᱢᱮᱱᱟᱜ-ᱟ, ᱟᱸᱡᱚᱢ ᱵᱟᱲᱟ ᱦᱩᱭᱟᱱᱟ ᱥᱚᱵᱡᱤ ᱠᱚᱫᱚ ᱛᱟᱦᱮ ᱪᱮᱫ ᱞᱮᱠᱟ ᱪᱮᱫ ᱥᱚᱵᱡᱤ ᱠᱚᱯᱮ ᱪᱟᱥ ᱵᱟᱲᱟᱭ ᱜᱮᱭᱟ ᱥᱮ ᱪᱮᱫ? ᱞᱟᱜᱟᱣ ᱵᱟᱲᱟᱭ ᱜᱮᱭᱟ
ᱵᱟᱝ ᱪᱟᱥ ᱫᱚ ᱦᱩᱭᱩᱜ ᱟᱞᱮ ᱞᱟᱹᱭ ᱠᱮᱫ-ᱟ ᱵᱟᱸᱠᱩᱲᱟ ᱨᱮ ᱠᱤᱱᱛᱩ ᱟᱞᱮᱥᱮᱫ ᱯᱟᱦᱴᱟ ᱫᱚ ᱩᱱᱟᱹᱜ ᱫᱚ ᱪᱟᱥᱵᱟᱥ ᱠᱚᱫᱚ ᱵᱟᱝ ᱦᱩᱭᱩᱜ-ᱟ᱾
ᱟᱪᱪᱷᱟ,
ᱟᱞᱮ ᱪᱮᱛᱟᱱ ᱧᱚᱜ ᱪᱮᱛᱟᱱ ᱯᱟᱦᱴᱟ ᱠᱟᱱᱟᱞᱮ ᱫᱤᱭᱮᱯᱚᱨ ᱦᱩᱭ ᱫᱚ ᱦᱩᱭᱩᱜ-ᱟ ᱠᱚᱢ ᱧᱚᱜ ᱢᱟᱱᱮ ᱡᱟᱹᱥᱛᱤ ᱫᱚ ᱵᱟᱝ᱾
ᱟᱪᱪᱷᱟ,
ᱦᱩ ᱟᱯᱮᱥᱮᱱ ᱜᱮ?
ᱟᱞᱮᱥᱮᱫ ᱫᱚ ᱜᱢᱠᱮᱭᱟ ᱪᱟᱥ ᱠᱚᱫᱚ ᱥᱚᱵᱡᱤ ᱠᱚᱫᱚ ᱠᱷᱩᱵ ᱠᱚᱢ ᱜᱮ ᱦᱩᱭᱩᱜ-ᱟ᱾ ᱥᱚᱵᱽᱡᱤ ᱠᱚᱫᱚ ᱵᱟᱠᱚ ᱪᱟᱥ ᱜᱮᱭᱟ ᱦᱩᱲᱩ ᱠᱚᱜᱮ ᱡᱟᱦᱟᱸ ᱥᱤᱡᱤᱱ ᱨᱮ ᱱᱚᱣᱟ ᱥᱤᱡᱤᱱ ᱱᱚᱜ-ᱚᱭ ᱡᱮᱢᱚᱱ ᱟᱥᱟᱲ ᱵᱚᱸᱜᱟ ᱥᱮᱴᱮᱨ ᱠᱟᱱᱟ ᱦᱩᱲᱩ ᱠᱚᱜᱮ ᱪᱟᱥ ᱫᱚ ᱦᱩᱭᱩᱜ-ᱟ ᱮᱠᱷᱚᱱ ᱫᱚ
ᱦᱳᱭ
ᱟᱫᱚ ᱥᱚᱵᱽᱡᱤ ᱠᱚᱫᱚ ᱠᱷᱩᱵ ᱠᱚᱢ ᱜᱮ ᱟᱞᱮ ᱥᱮᱫ ᱫᱚᱠᱚ ᱪᱟᱥᱟ ᱜᱚᱢᱠᱮ᱾
ᱦᱟᱜ-ᱚᱭ ᱱᱟᱯᱟᱭ ᱠᱟᱛᱷᱟ
ᱟᱫᱚ ᱥᱚᱵᱽᱡᱤ ᱠᱚᱫᱚ ᱪᱮᱫ ᱞᱮᱠᱟ ᱟᱞᱮ ᱥᱮᱫ ᱫᱚ ᱥᱚᱵᱽᱡᱤ ᱞᱮᱠᱟᱛᱮᱫᱚ ᱢᱟᱱᱮ ᱡᱟᱦᱟᱸ ᱡᱷᱟᱴᱟ ᱢᱟᱴᱟ ᱠᱚ᱾ ᱥᱩᱨ ᱠᱚᱨᱮ ᱚᱲᱟᱜ ᱥᱩᱨ ᱠᱚᱨᱮ ᱵᱟᱲᱜᱮ ᱴᱟᱲᱜᱮ ᱠᱚ ᱡᱟᱦᱟ ᱛᱟᱦᱮᱱᱟ ᱡᱟᱴᱟ ᱢᱟᱴᱟ ᱠᱚ ᱫᱟᱜ ᱟᱨᱮᱡ ᱡᱟᱭᱜᱟ ᱠᱚ ᱡᱟᱦᱟᱸ ᱠᱚᱨᱮ ᱢᱮᱱᱟᱜ-ᱟ᱾
ᱦᱳᱭ ᱦᱳᱭ,
ᱚᱱᱮ ᱚᱱ ᱠᱟᱱ ᱡᱟᱭᱜᱟ ᱠᱚᱨᱮ ᱟᱴᱟ ᱢᱟᱪᱟ ᱟᱛᱮᱫ ᱡᱟᱦᱟᱸ ᱠᱚᱸᱰᱷᱟ ᱤᱭᱟᱹ ᱠᱚ ᱦᱩᱭᱩᱜ-ᱟ ᱦᱚᱛᱚᱫ ᱠᱚ ᱦᱩᱭᱩᱜ-ᱟ ᱠᱩᱸᱫᱽᱨᱤ ᱠᱚ ᱦᱩᱭᱩᱜ-ᱟ ᱱᱟᱹᱲᱤ ᱡᱤᱱᱤᱥ᱾ ᱛᱚ ᱱᱚᱝᱠᱟᱱᱟᱜ ᱠᱚᱜᱮ ᱡᱟᱦᱟᱸᱴᱟ ᱠᱚᱨᱮ ᱛᱟᱦᱮᱸ ᱵᱟᱲ
ᱟ
ᱚᱱᱟ ᱠᱚ ᱦᱩᱭ ᱞᱮᱱᱠᱷᱟᱱ ᱡᱚᱢ ᱵᱟᱲᱟ ᱦᱩᱭᱩᱜ-ᱟ᱾
ᱦᱚᱸ ᱛᱟᱦᱚᱞᱮ ᱟᱯᱮ ᱫᱚᱯᱮ ᱪᱟᱥ, ᱪᱟᱥ ᱵᱟᱲᱟᱭᱟ ᱥᱮ ᱵᱟᱝ?
ᱵᱟᱝᱟ ᱥᱚᱵᱽᱡᱤ ᱠᱚᱫᱚ ᱵᱟᱞᱮ ᱪᱟᱥᱟ ᱟᱞᱮ ᱫᱚ ᱦᱩᱲᱩ ᱠᱚᱜᱮᱞᱮ ᱪᱟᱥ ᱵᱟᱲᱟᱭ ᱜᱮᱭᱟ ᱥᱤᱡᱤᱱ ᱨᱮ ᱡᱟᱦᱟᱸ ᱦᱩᱲᱩ ᱦᱩᱭᱩᱜ-ᱟ᱾ ᱫᱷᱚᱨᱚᱱ ᱥᱩᱢᱟᱹᱭ ᱦᱚᱸ ᱢᱤᱫ ᱢᱤᱫ ᱜᱷᱟᱴ ᱪᱟᱥ ᱵᱟᱲᱟ ᱦ ᱦᱩᱭᱩᱜ-ᱟ᱾
ᱦᱳᱭ ᱦᱳᱭ,
ᱫᱟᱜ ᱛᱮ, ᱢᱤᱱᱤ ᱠᱚ ᱡᱟᱦᱟᱸ ᱢᱮᱱᱟᱜᱼᱟ ᱯᱟᱵᱽᱞᱤᱠ ᱠᱚᱣᱟᱜ ᱚᱱᱟ ᱠᱚᱨᱮ ᱯᱚᱭᱥᱟ ᱫᱤᱭᱮ ᱫᱟᱜ ᱦᱟᱛᱟᱣ ᱠᱟᱛᱮᱜ ᱫᱷᱚᱨᱚᱢ ᱥᱩᱢᱟᱹᱭ ᱦᱚᱸ ᱪᱟᱥ ᱵᱟᱲᱟ ᱦᱩᱭᱩᱜᱼᱟ ᱟᱨ ᱫᱚ ᱱᱚᱜ ᱚᱭ ᱡᱟᱦᱟᱸ ᱪᱟᱸᱫᱳ ᱵᱚᱸᱜᱟ ᱥᱮᱨᱢᱟ ᱫᱟᱜ ᱡᱟᱹᱲᱤᱭᱟᱹ ᱟᱵᱚᱱᱟᱭ ᱚᱱᱟᱛᱮ ᱵᱚᱨᱥᱟ ᱥᱩᱢᱚᱭ ᱫᱚ
ᱦᱳᱭ ᱛᱟᱦᱮ ᱟᱯᱮᱥᱮᱫ ᱫᱚ ᱥᱩᱵᱤᱫᱟ ᱢᱮᱱᱟᱜᱼᱟ ᱫᱟᱜ ᱠᱚᱨᱮᱱᱟᱜ ᱦᱚᱸ ᱟᱞᱮᱥᱮᱫ ᱫᱚ ᱚᱱᱠᱟ ᱥᱟᱵ ᱢᱟᱨᱥᱟᱞ ᱠᱚᱦᱚᱸ ᱵᱟᱹᱱᱩᱜ ᱟᱛᱚ ᱡᱮ ᱫᱷᱚᱨᱚᱱ ᱨᱮᱱ ᱪᱟᱥ ᱫᱟᱲᱮᱭᱟᱜ ᱟᱢ, ᱱᱤᱡᱮᱨᱟᱜ ᱠᱩᱧ ᱠᱚ ᱛᱟᱦᱮᱱᱟ ᱚᱱᱟ ᱠᱚ ᱚᱱᱟ ᱠᱚᱛᱮ ᱜᱮ ᱠᱩᱧ ᱜᱟᱹᱰᱭᱟᱹ ᱠᱚᱛᱮ ᱜᱮ ᱪᱟᱥ ᱵᱟᱲᱟᱟᱭ ᱦᱩᱭᱩᱜᱼᱟ᱾
ᱟᱪᱪᱷᱟ,
ᱦᱳᱭ,
ᱟᱫᱚ ᱜᱚᱢᱠᱮ ᱟᱞᱮ ᱥᱮᱫ ᱦᱚᱸ ᱢᱤᱱᱤ ᱫᱚ ᱩᱱᱟᱹᱜᱴᱟ ᱫᱚ ᱵᱟᱹᱱᱩᱜ ᱟᱠᱟᱜ ᱜᱮᱭᱟ᱾ ᱟᱞᱮᱥᱮᱫ ᱦᱚᱸ ᱚᱱᱟ ᱠᱩᱧ ᱰᱚᱵᱷᱟᱜ ᱠᱚᱜᱮ ᱵᱟᱹᱲᱛᱤ ᱫᱚ ᱢᱮᱱᱟᱜ ᱟᱠᱟᱜᱼᱟ ᱟᱫᱚ ᱢᱤᱱᱤ ᱠᱚᱫᱚ ᱠᱚᱢ ᱧᱚᱜ ᱜᱮᱭᱟ᱾ ᱢᱤᱱᱤ ᱛᱮᱦᱚᱸ ᱪᱟᱥᱵᱟᱥ ᱫᱚ ᱦᱩᱭᱩᱜ ᱜᱮᱭᱟ᱾
ᱦᱳᱭ,
ᱛᱟᱪᱷᱟᱲᱟ ᱚᱱᱟ ᱰᱚᱵᱷᱟᱜ ᱠᱚᱨᱮ ᱡᱟᱦᱟᱸ ᱫᱟᱜ ᱠᱚ ᱛᱟᱦᱮᱱ ᱜᱮᱭᱟ ᱚᱱᱟ ᱠᱚᱨᱮ ᱢᱮᱥᱤᱱ ᱠᱚ ᱠᱷᱟᱴᱟᱣ ᱠᱟᱛᱮᱫ ᱪᱟᱥ ᱵᱟᱲᱟ ᱫᱚ ᱦᱩᱭᱩᱜ ᱜᱮᱭᱟ ᱟᱞ ᱥᱮᱫ ᱦᱚᱸ᱾
ᱦᱳᱭ ᱛᱟᱦᱚᱞᱮ ᱟᱯᱮ ᱪᱟᱥᱵᱟᱥ ᱠᱟᱹᱢᱤ ᱜᱮ ᱢᱟᱱᱮ ᱚᱱᱟ ᱪᱷᱟᱲᱟ ᱫᱚ ᱮᱴᱟᱜ ᱠᱚᱫᱚ ᱡᱟᱦᱟᱱᱟᱜ ᱠᱟᱹᱢᱤ ᱠᱚᱫᱚ ᱵᱟᱹᱱᱩᱜ ᱛᱟᱯᱮᱭᱟ ᱡᱟᱦᱟᱱᱟᱜ ᱵᱟᱭᱨᱮ ᱠᱟᱹᱢᱤ ᱪᱮᱫ ᱞᱮᱠᱟ ᱡᱮᱢᱚᱱ ᱟᱨ ᱟᱞᱮ ᱴᱷᱮᱱ ᱠᱚ ᱦᱚᱲ ᱫᱚ ᱚᱱᱠᱟ ᱠᱟᱹᱢᱤ ᱠᱚ ᱵᱟᱹᱱᱩᱜ ᱟᱛᱚ ᱫᱮ ᱠᱚᱣᱟᱜ ᱫᱚ ᱮᱱᱛᱮ ᱵᱤᱫᱮᱥ ᱠᱟᱹᱢᱤ ᱥᱮᱟᱱᱟᱚᱜ ᱦᱩᱭᱩᱜᱼᱟ
ᱟᱞᱮᱥᱮᱫ ᱦᱚᱸ ᱠᱚᱢᱜᱮ ᱠᱟᱹᱢᱤ ᱫᱚ ᱚᱱᱠᱟ ᱫᱚ ᱵᱟᱹᱱᱩᱜ ᱠᱟᱜᱼᱟ ᱵᱟᱭᱨᱮ ᱠᱚᱫᱚ ᱠᱟᱹᱢᱤ ᱫᱚᱠᱚ ᱪᱟᱞᱟᱣ ᱵᱟᱲᱟᱜ ᱜᱮᱭᱟ ᱦᱚᱲ ᱠᱚᱫᱚ ᱟᱫᱚ ᱱᱤᱡᱮ ᱫᱚ ᱵᱟᱭᱨᱮ ᱠᱚᱫᱚ ᱠᱟᱹᱢᱤ ᱫᱚ ᱪᱟᱞᱟᱣ ᱫᱚ ᱵᱟᱝ ᱦᱩᱭᱟᱱᱟ
ᱦᱳᱭ ᱦᱳᱭ ᱚ
ᱟᱫᱚ ᱱᱚᱣᱟ ᱞᱳᱠᱟᱞᱤᱴᱤ ᱢᱚᱫᱽᱫᱷᱮ ᱨᱮᱜᱮ ᱡᱟᱦᱟᱸ ᱠᱟᱹᱢᱤ ᱠᱚ ᱧᱟᱢᱚᱜᱼᱟ ᱥᱤᱡᱤᱱ ᱨᱮ ᱚᱱᱟ ᱠᱚᱜᱮ ᱠᱟᱹᱢᱤ ᱵᱟᱲᱟ ᱦᱩᱭᱩᱜᱼᱟ
ᱦᱳᱭ ᱟᱨ ᱛᱟᱦᱚᱞᱮ?
ᱜᱚᱢᱠᱮ ᱛᱟᱦᱚᱞᱮ ᱱᱤᱛ ᱫᱚ ᱚᱠᱟ ᱥᱮᱫ ᱨᱮ ᱢᱮᱱᱟᱜ ᱟᱠᱟᱫ ᱢᱮᱭᱟ᱾ ᱚᱲᱟᱜ ᱠᱚᱨᱮ ᱜᱮ ᱥᱮ ᱡᱟᱦᱟᱸ ᱥᱮᱫ ᱪᱚᱠ ᱥᱮᱫ ᱮᱢ ᱪᱟᱞᱟᱣ ᱠᱟᱱᱟ ᱾
ᱵᱟᱝ ᱵᱟᱝ ᱚᱲᱟᱜ ᱨᱮᱫᱚ ᱵᱟᱝ ᱵᱟᱭᱨᱮ ᱥᱮᱫ ᱨᱮᱜᱮ᱾
ᱚ ᱛᱟᱦᱞᱮ ᱵᱟᱭᱨᱮ ᱨᱮᱜᱮ ᱜᱚᱢᱠᱮ ᱟᱢ ᱫᱚ ᱚᱞᱚᱜ ᱯᱟᱲᱦᱟᱜ ᱠᱟᱱᱟᱢ
ᱚ ᱦᱳᱭ ᱵᱟᱭᱨᱮ ᱨᱮᱜᱮ
ᱛᱟᱦᱞᱮ ᱚᱱᱛᱮ ᱨᱮᱜᱮ ᱵᱷᱟᱲᱟ ᱢᱟᱲᱟ ᱚᱲᱟᱜ ᱠᱚᱨᱮ ᱥᱮ ᱢᱮᱥ ᱴᱮᱥ ᱠᱚᱨᱮ ᱢᱮᱱᱟᱜ ᱠᱟᱜ ᱢᱮᱭᱟ ᱥᱮ ᱪᱮᱫ
ᱚᱱᱠᱟ ᱵᱷᱟᱲᱟ ᱚᱲᱟᱜ ᱠᱚᱨᱮ
ᱟᱪᱪᱷᱟ ᱟᱪᱪᱷᱟ
ᱦᱮᱸ
ᱟᱫᱚ ᱚᱸᱰᱮ ᱫᱚ ᱜᱚᱢᱠᱮ ᱪᱮᱫ ᱞᱮᱠᱟ ᱛᱤᱱ ᱫᱤᱱ ᱯᱮ ᱛᱟᱦᱮᱱᱟ ᱛᱤᱱ ᱫᱤᱱ ᱪᱷᱟᱲᱟ ᱚᱲᱟᱜ ᱯᱮ ᱪᱟᱞᱟᱜᱼᱟ
ᱟᱫᱚ ᱱᱚᱰᱮ ᱫᱚ ᱢᱟᱱᱮ ᱱᱤᱡᱮᱨᱟᱜ ᱱᱤᱡᱮᱨᱟᱜ ᱠᱩᱥᱤ ᱞᱮᱠᱟᱜᱮ ᱟᱢ ᱡᱚᱠᱷᱚᱱᱮᱢ ᱥᱮᱱᱚᱜᱼᱟ ᱦᱤᱡᱩᱜ ᱟᱢ ᱢᱟᱱᱮ ᱟᱢᱟᱜ ᱚᱲᱟᱜ ᱞᱮᱠᱟᱜᱮ ᱥᱮᱱᱚᱜᱣᱟᱢ ᱦᱤᱡᱩᱜ ᱢᱮ ᱚᱱᱟ ᱫᱚ ᱤᱭᱟᱹ ᱫᱚ ᱵᱟᱹᱱᱩᱜᱼᱟ
ᱟᱪᱪᱷᱟ ᱟᱪᱪᱷᱟ
ᱟᱫᱚ ᱱᱮ ᱦᱚᱲ ᱫᱚ ᱚᱱᱠᱟ ᱥᱮᱱ ᱵᱟᱲᱟ ᱫᱚ ᱚᱲᱟᱜ ᱚᱲᱟᱜ ᱠᱚᱨᱮ ᱥᱮᱱ ᱫᱚ ᱮᱠᱷᱚᱱ ᱫᱚ ᱵᱟᱝ ᱥᱮᱱ ᱦᱩᱭ ᱟᱠᱟᱱᱟ ᱵᱚᱦᱩᱫᱤᱱ ᱞᱟᱦᱟᱨᱮ ᱥᱮᱱ ᱦᱩᱭᱠᱟᱱ ᱛᱟᱦᱮᱱᱟ ᱪᱟᱨ ᱯᱟᱸᱪ ᱢᱟᱥ ᱞᱟᱦᱟᱨᱮ ᱛᱟᱨᱯᱚᱨ ᱫᱚ ᱥᱮᱱ ᱵᱟᱝ ᱦᱩᱭ ᱟᱠᱟᱱᱟ ᱦᱳᱭ
ᱜᱚᱝᱠᱮ ᱱᱚᱜᱼᱚᱭ ᱡᱮ ᱥᱟᱱᱛᱟᱞᱤ ᱢᱤᱰᱤᱭᱟᱢ ᱛᱚ ᱯᱟᱲᱦᱟᱜ ᱠᱟᱱᱟ ᱛᱟᱦᱚᱞᱮ ᱟᱫᱚ ᱠᱮᱞᱟᱥ ᱠᱚᱫᱚ ᱪᱮᱫ ᱞᱮᱠᱟ ᱦᱩᱭᱩᱜᱼᱟ ᱚᱱᱟ ᱫᱚ ᱥᱟᱱᱛᱟᱲᱤ ᱢᱤᱰᱤᱭᱟᱢ ᱨᱮᱫᱚ
ᱦᱳᱭ ᱮᱴᱟᱜ ᱠᱚ ᱪᱮᱫᱠᱟ ᱦᱩᱭᱩᱜᱼᱟ ᱚᱱᱠᱟ ᱜᱮ ᱦᱩᱭᱩᱜᱼᱟ
ᱠᱚᱫᱚ
ᱟᱪᱪᱷᱟ ᱟᱪᱪᱷᱟ
ᱦᱳᱭ ᱫᱤᱭᱮ ᱟᱢᱟᱜ ᱚᱞᱚᱜ ᱯᱟᱲᱦᱟᱣ ᱫᱚ ᱪᱮᱫ ᱞᱮᱠᱟ?
ᱚᱞᱚᱜ ᱯᱟᱲᱦᱟᱣ ᱫᱚ ᱟᱹᱰᱤ ᱫᱤᱱ ᱨᱮᱜᱮ ᱵᱟᱜᱤ ᱦᱩᱭ ᱟᱠᱟᱱᱟ ᱩᱱᱟᱹᱜ ᱚᱞᱚᱜ ᱯᱟᱲᱦᱟᱜ ᱫᱚ ᱵᱟᱝ ᱦᱩᱭ ᱟᱠᱟᱱ ᱜᱮᱭᱟ
ᱚ
ᱟᱫᱚ ᱮᱠᱷᱚᱱ ᱫᱚ ᱰᱟᱹᱝᱨᱤ ᱠᱚ, ᱰᱟᱹᱝᱨᱤ ᱢᱮᱨᱚᱢ ᱠᱚ ᱜᱩᱯᱤ ᱵᱟᱲᱟ ᱦᱩᱭᱩᱜ ᱠᱟᱱᱟ᱾
ᱚ
ᱚᱞᱚᱜ ᱯᱟᱲᱦᱟᱣ ᱫᱚ ᱟᱫᱚ ᱟᱹᱰᱤ ᱥᱮᱫᱟᱭ ᱨᱮᱜᱮ ᱵᱟᱹᱜᱤ ᱦᱩᱭ ᱟᱠᱟᱱᱟ ᱵᱚᱭᱮᱥ ᱱᱮᱛᱟᱨ ᱫᱚ ᱦᱩᱭᱱᱟ᱾
ᱦᱳᱭ
ᱟᱫᱚ ᱱᱮᱛᱟᱨ ᱫᱚ ᱰᱟᱹᱝᱨᱤ ᱢᱮᱨᱚᱢ ᱠᱚ ᱠᱟᱹᱡ ᱪᱟᱥ ᱵᱟᱲᱟ ᱦᱩᱭ ᱟᱠᱟᱱᱟ ᱩᱱᱠᱩ ᱜᱮ ᱜᱩᱯᱤ ᱵᱟᱲᱟ ᱦᱩᱭᱩᱜ ᱠᱟᱱᱟ ᱩᱱᱠᱩ ᱟᱛᱮᱫ ᱜᱮ ᱢᱚᱴᱟ ᱢᱩᱴᱤ
ᱦᱳᱭ ᱚᱱᱟ ᱦᱚᱸ, ᱚᱱᱟ ᱦᱚᱸ ᱱᱟᱯᱟᱭ ᱜᱮᱭᱟ
ᱦᱩᱸ ᱦᱩᱸ
ᱦᱩᱸ ᱛᱟᱦᱚᱞᱮ ᱰᱟᱝᱨᱤ ᱠᱚ ᱫᱚᱢᱮ ᱢᱮᱱᱟᱜ ᱠᱚ ᱛᱟᱯᱮᱭᱟ ᱥᱮ ᱪᱮᱫᱮᱠᱟ?
ᱦᱳᱭ ᱢᱮᱱᱟᱜ ᱠᱟᱜ ᱠᱚᱣᱟ ᱠᱚᱢ ᱵᱤᱥᱤᱚ ᱢᱮᱱᱟᱜ ᱟᱠᱟᱜ ᱠᱚᱜᱮᱭᱟ᱾
ᱚᱸ ᱟᱨ ᱰᱟᱝᱨᱤ ᱪᱷᱟᱰᱟ ᱠᱟᱛᱮᱫ ᱮᱴᱟᱜ ᱠᱚ
ᱮᱴᱟᱜ ᱠᱚᱫᱚ ᱟᱫᱚ ᱵᱟᱹᱱᱩᱜ ᱠᱟᱫ ᱠᱚᱣᱟ ᱰᱟᱹᱝᱨᱤ ᱜᱮ ᱢᱮᱱᱟᱜ ᱠᱚᱣᱟ, ᱟᱫᱚ ᱚᱱᱱᱟᱱᱚ ᱟᱞᱮ ᱱᱚᱣᱟ ᱠᱚᱨᱮ ᱚᱱᱱᱟᱱᱚ ᱦᱚᱲ ᱠᱚᱫᱚ ᱢᱮᱨᱚᱢ ᱠᱚ ᱢᱮᱱᱟᱜ ᱠᱟᱫ ᱠᱚ ᱦᱟᱸᱜ ᱰᱟᱹᱝᱨᱤ ᱠᱚ ᱢᱮᱱᱟᱜ ᱠᱚᱣᱟ ᱡᱮ-ᱡᱮᱢᱚᱱ ᱟᱨᱠᱤ᱾
ᱦᱳᱭ ᱦᱳᱭ
ᱦᱩᱸ
ᱚᱸᱻ
ᱱᱚᱝᱠᱟᱱ ᱵᱮᱯᱟᱨ᱾
ᱜᱚᱝᱠᱮ ᱛᱟᱦᱞᱮ ᱟᱯᱮ ᱥᱮᱫ ᱫᱚ ᱰᱟᱹᱝᱨᱤ ᱢᱮᱨᱚᱢ ᱠᱚᱫᱚ ᱪᱟᱥ ᱠᱚᱫᱚ ᱪᱮᱫᱞᱮᱠᱟ?
ᱦᱮᱸ ᱢᱮᱱᱟᱜ ᱠᱚ ᱜᱮᱭᱟ ᱱᱤᱛᱚᱜ ᱫᱚ ᱟᱫᱚ ᱩᱱᱟᱹᱜ ᱫᱚ ᱵᱟᱠᱚ ᱫᱚᱦᱚᱭᱮᱫ ᱠᱚᱣᱟ᱾ ᱫᱚᱦᱚ ᱠᱟᱜ ᱠᱚ ᱨᱮᱦᱚᱸ ᱠᱚ ᱥᱩᱫᱩ ᱢᱤᱫ ᱵᱟᱨᱭᱟ ᱜᱟᱹᱭ ᱠᱚ ᱫᱚᱦᱚ ᱠᱟᱜ ᱠᱚᱣᱟ᱾ ᱞᱟᱦᱟᱛᱮ ᱡᱮᱢᱚᱱ ᱯᱩᱨᱟᱹ ᱯᱟᱞᱼ ᱯᱟᱞ ᱠᱚ ᱛᱟᱦᱮᱱ ᱠᱟᱱ ᱛᱟᱦᱮᱱᱟ ᱚᱱᱠᱟ ᱫᱚ ᱮᱠᱷᱚᱱ ᱫᱚ ᱵᱟᱠᱚ ᱟᱹᱥᱩᱞᱮᱫ ᱠᱚᱣᱟ᱾ ᱦᱳᱭ
ᱩᱱᱠᱩ ᱫᱚ ᱜᱚᱝᱠᱮ ᱮᱢᱱᱤ ᱫᱮᱥᱤ ᱜᱟᱹᱭ ᱠᱚ ᱡᱟᱦᱟᱸ ᱟᱵᱚ ᱟᱹᱛᱩ ᱫᱤᱥᱚᱢ ᱠᱚᱨᱮ ᱠᱚ ᱟᱹᱥᱩᱞ ᱠᱚᱣᱟ ᱚᱱᱠᱟᱱ ᱠᱚ ᱥᱮ
ᱦᱳᱭ ᱦᱳᱭ ᱚᱱᱠᱟᱱ ᱠᱚᱜᱮ᱾
ᱟᱪᱪᱷᱟ
ᱦᱮᱸ
ᱢᱟ ᱱᱮᱛᱟᱨ ᱫᱚ ᱟᱫᱚ ᱠᱚ ᱟᱹᱰᱤ ᱨᱚᱠᱚᱢ ᱠᱚᱠᱚ ᱪᱟᱥᱮᱫ ᱠᱚᱜᱮᱭᱟ ᱫᱚᱦᱚᱭᱮᱫ ᱠᱚ ᱠᱤᱨᱤᱧᱮᱫ ᱠᱚ ᱩᱱᱠᱩ ᱛᱳᱣᱟ ᱜᱟᱹᱭ ᱠᱚ
ᱵᱟ ᱚᱱᱠᱟ ᱪᱟᱥ ᱞᱮᱠᱟ ᱫᱚ ᱢᱮᱱᱫᱚ ᱵᱟᱝ ᱜᱟᱱᱚᱜᱼᱟ ᱥᱩᱫᱩ ᱫᱚᱦᱚ ᱞᱟᱹᱜᱤᱫ ᱢᱟᱱᱮ ᱜᱩᱨᱤᱡ ᱞᱟᱹᱜᱤᱫ ᱟᱨ ᱛᱚᱣᱟ ᱠᱚ ᱦᱩᱭᱩᱜ ᱠᱷᱟᱡ, ᱚᱱᱟ ᱠᱚ ᱞᱟᱹᱜᱤᱫ ᱜᱮ ᱵᱟᱠᱷᱟᱡ ᱫᱚ ᱪᱟᱥ ᱵᱟᱥ ᱞᱟᱹᱜᱤᱫ ᱦᱚᱸ ᱵᱟᱝ ᱟᱨ ᱚᱱᱠᱟ ᱟᱹᱥᱩᱞ ᱞᱟᱹᱜᱤᱫ ᱦᱚᱸ ᱵᱟᱝ ᱜᱩᱨᱤᱡ ᱵᱟᱲᱟ ᱠᱚ ᱞᱟᱹᱜᱤᱫ ᱜᱮ᱾
ᱚᱸ
ᱦᱩᱸ
ᱛᱟᱦᱮ ᱜᱚᱝᱠᱮ ᱰᱟᱹᱝᱨᱤ ᱢᱟᱱᱮ ᱩᱨᱤᱡ ᱴᱩᱨᱤᱡ ᱠᱚᱫᱚ ᱢᱮᱱᱟᱜ ᱟᱠᱟᱫ ᱠᱚᱣᱟ ᱥᱮ ᱪᱮᱫ ᱞᱮᱠᱟ᱾
ᱦᱮᱸ ᱢᱮᱱᱟᱜ ᱠᱚᱣᱟ ᱟᱫᱚ ᱠᱚᱢ ᱧᱚᱜ᱾ ᱮᱠᱷᱚᱱ ᱫᱚ ᱤᱭᱟᱹ ᱠᱚᱛᱮ ᱠᱟᱹᱢᱤ ᱪᱟᱹᱞᱩᱜ ᱠᱟᱱᱟ ᱛᱚ ᱴᱨᱟᱠᱴᱟᱨ ᱠᱚᱛᱮ᱾
ᱟᱪᱪᱷᱟ ᱛᱟᱵᱮ ᱱᱮᱛᱟᱨ ᱫᱚ ᱱᱟᱦᱮᱞ ᱠᱚᱫᱚ ᱜᱚᱝᱠᱮ ᱪᱟᱵᱟᱭ ᱦᱤᱡᱩᱜ ᱠᱟᱱ ᱫᱚ᱾
ᱦᱮᱸ ᱪᱟᱵᱟ ᱦᱤᱡᱩᱜ ᱠᱟᱱᱟ ᱚᱱᱟ ᱪᱤᱠᱟᱹᱭᱟᱢ ᱴᱟᱠᱴᱟᱨ ᱠᱚᱛᱮ ᱫᱚ ᱥᱩᱵᱤᱫᱷᱟᱜ ᱠᱟᱱᱟ ᱢᱚᱸᱡᱽ ᱛᱮ ᱦᱩᱭᱩᱜ ᱠᱟᱱᱟ ᱠᱚᱢ ᱥᱚᱢᱚᱭ ᱨᱮ᱾
ᱦᱮᱸ ᱦᱮᱸ
ᱦᱳᱭ ᱟᱯᱮ ᱥᱮᱱ ᱫᱚ?
ᱟᱞᱮ ᱥᱮᱫ ᱦᱚᱸ ᱚᱱᱠᱟ ᱜᱮ ᱜᱚᱝᱠᱮ᱾
ᱚ
ᱱᱮᱛᱟᱨ ᱫᱚ ᱰᱟᱹᱝᱨᱤ ᱱᱟᱦᱮᱞ ᱠᱚᱫᱚ ᱪᱟᱵᱟ ᱞᱮᱠᱟ ᱪᱟᱵᱟ ᱦᱮᱡ ᱟᱠᱟᱱ ᱜᱮᱭᱟ᱾ ᱞᱟᱦᱟ ᱠᱷᱚᱱᱟᱜ ᱫᱚ ᱱᱮᱛᱟᱨᱫᱚ ᱟᱫᱚ ᱴᱟᱠᱴᱟᱨ ᱠᱚᱜᱮ ᱵᱤᱥᱤ ᱠᱚ ᱪᱟᱹᱞᱩᱭᱮᱫᱟ
ᱦᱮᱸ ᱦᱮᱸ
ᱚᱱᱟ ᱠᱚᱛᱮ ᱜᱮ ᱥᱤ ᱵᱟᱲᱟ ᱠᱟᱛᱮᱜ ᱦᱩᱲᱩ ᱠᱚ ᱨᱚᱦᱚᱭ ᱵᱟᱲᱟ ᱦᱩᱭᱩᱜ ᱠᱟᱱᱟ
ᱚ ᱚᱱᱟ ᱦᱚᱸ ᱱᱟᱯᱟᱭ ᱜᱮ
ᱦᱮᱸ
ᱦᱮᱸᱛᱚ ᱢᱟ ᱴᱷᱤᱠ ᱜᱮᱭᱟ ᱛᱟᱦᱞᱮ ᱨᱚᱯᱚᱲ ᱦᱩᱭᱱᱟ ᱯᱚᱨᱮ ᱨᱚᱯᱚᱲ ᱦᱩᱭᱩᱜᱼᱟ ᱦᱳᱭ